ᱦᱮᱸ ᱵᱚ᱾
ᱨᱚᱲ ᱟᱸᱡᱚᱢᱚᱜ ᱠᱟᱱ ᱛᱟᱞᱤᱧᱟ ᱜᱚᱝᱠᱮ?
ᱦᱮᱸ ᱟ ᱟᱹᱰᱤ ᱵᱮᱥ ᱟᱸᱡᱚᱢᱚᱜ
ᱟᱹᱞᱤᱧᱟᱜ?
ᱦᱮᱸ ᱟᱸᱡᱚᱢᱚᱜ ᱠᱟᱱᱟ, ᱡᱚᱸᱦᱟᱨ ᱜᱮ ᱛᱚᱵᱮ᱾
ᱦᱳᱭ ᱡᱚᱦᱟᱨ ᱡᱚᱦᱟᱨ᱾
ᱛᱟᱦᱚᱞᱮ ᱠᱷᱚᱵᱚᱨ, ᱦᱮᱸ ᱱᱟᱯᱟᱭ ᱵᱟᱲᱟ ᱜᱮ ᱟᱯᱮ ᱜᱮ ᱪᱮᱫ ᱞᱮᱠᱟ ᱦᱮᱱᱟᱜ
ᱦᱮᱸ ᱟᱞᱮ ᱠᱚᱦᱚᱸ ᱱᱟᱯᱟᱭ ᱜᱮ ᱱᱟᱜ, ᱟᱫᱚ ᱪᱮᱫ ᱠᱚ ᱥᱟᱛᱟᱢ ᱤᱫᱤ ᱠᱟᱛᱮᱫ ᱞᱟᱝ ᱨᱚᱯᱚᱲ ᱠᱮᱭᱟ ᱜᱚᱝᱠᱮ?
ᱦᱩᱸ᱾
ᱟᱸᱡᱚᱢ ᱫᱟᱵᱮᱱ?
ᱦᱮᱸ?
ᱢᱮᱱ ᱫᱟᱞᱤᱧ ᱪᱮᱫ ᱠᱚ ᱥᱟᱛᱟᱢ ᱤᱫᱤ ᱠᱟᱛᱮᱫ ᱞᱟᱝ ᱨᱚᱯᱚᱲ ᱠᱮᱭᱟ?
ᱥᱟᱠᱟᱢ?
ᱦᱳᱭ ᱢᱮᱱᱫᱚ ᱱᱟᱦᱟᱜ, ᱡᱟᱦᱟᱸ ᱞᱮᱠᱟ ᱟᱸ ᱱᱚᱣᱟ ᱮᱸ ᱱᱚᱜᱼᱚᱭ ᱧᱮᱞ ᱤᱫᱤ ᱠᱮᱜ-ᱟ ᱵᱟᱱ ᱱᱮᱛᱳᱝ ᱫᱟ ᱠᱟᱹᱢᱤ ᱠᱚ ᱥᱤᱡᱤᱱ ᱠᱟᱱᱟ᱾ ᱟ ᱪᱮᱫ ᱠᱚ ᱪᱟᱥ ᱠᱟᱹᱢᱤ ᱠᱚ?
ᱪᱟᱥ ᱠᱟᱹᱢᱤ ᱠᱚᱫᱚ ᱟᱞᱮ ᱥᱮᱫ ᱫᱚ ᱟᱹᱣᱨᱤᱭᱟᱜ-ᱟᱭ ᱫᱟᱜ ᱡᱟᱹᱲᱤ ᱜᱮ ᱵᱟᱭ ᱫᱟᱜ ᱡᱟᱹᱲᱤᱟᱣ ᱠᱟᱫᱟᱭ᱾ ᱚᱱᱟ ᱦᱚᱛᱮᱡ ᱛᱮ ᱟᱹᱣᱨᱤ ᱞᱮ ᱮᱦᱚᱵᱚᱜ-ᱟ᱾
ᱟᱯᱮ ᱥᱮᱫ ᱫᱚ ᱦᱮᱸ᱾ ᱟᱞᱮ ᱥᱮᱫ ᱫᱚ ᱱᱟᱦᱟᱜ ᱦᱩᱲᱩ ᱨᱚᱦᱚᱭ ᱠᱚᱫᱚᱞᱮ ᱥᱟᱹᱨᱫᱤᱣ ᱟᱠᱟᱱᱟ ᱜᱚᱝᱠᱮ᱾ ᱦᱮᱸ ᱟᱞᱮ ᱥᱮ ᱥᱮᱫ ᱫᱚᱞᱮ ᱥᱟᱨᱫᱤᱣ ᱟᱠᱟᱫᱟ᱾ ᱟᱯᱮ ᱥᱮᱫ ᱫᱚ?
ᱟᱞᱮ ᱥᱮᱫ ᱫᱚ ᱟᱹᱣᱨᱤ ᱞᱮ ᱮᱦᱚᱵᱚᱜ-ᱟ ᱫᱟᱜ ᱡᱟᱹᱲᱤ ᱜᱮ ᱵᱟᱹᱱᱩᱜᱼᱟ᱾
ᱟᱞᱮ ᱥᱮᱫ ᱫᱚ ᱱᱟᱦᱟᱜ ᱮᱜᱚᱢ ᱵᱟᱹᱫᱽ ᱵᱟᱹᱭᱦᱟᱹᱲ ᱪᱮᱦᱮᱞ ᱪᱮᱯᱮᱞ ᱫᱟᱜ ᱛᱮ ᱯᱮᱨᱮᱡ ᱜᱮᱭᱟ᱾
ᱛᱮ ᱛᱮᱦᱮᱧ ᱦᱚᱸᱭ ᱫᱟᱜ ᱮᱫ ᱜᱮᱭᱟ ᱛᱟᱞᱦᱮ ᱟᱯᱮ ᱥᱮᱫ ᱫᱚ?
ᱛᱤᱦᱮᱧ ᱫᱚ ᱵᱟᱝᱟ, ᱦᱚᱞᱟᱱᱚᱜ-ᱮ ᱫᱟᱜ ᱠᱮᱫᱟ ᱟᱨ ᱛᱮᱤᱦᱮᱧ ᱫᱚᱭ ᱥᱤᱛᱩᱝ ᱜᱚᱫ ᱠᱟᱜᱼᱟ ᱱᱟᱦᱟᱜ᱾
ᱟᱪᱪᱷᱟ ᱛᱮᱦᱮᱧ ᱟᱞᱮ ᱥᱮᱫ ᱫᱚᱭ ᱨᱤᱢᱤᱞ ᱨᱤᱢᱤᱞ ᱠᱟᱫᱟᱭ ᱦᱟᱸᱜ ᱟᱫᱚᱭ ᱪᱮᱠᱟᱹᱭᱮᱫ ᱪᱚᱭ?
ᱚᱸ ᱟᱫᱚ ᱟᱯᱮ ᱥᱮᱫ ᱫᱚ ᱚᱱᱠᱟ ᱡᱟᱹᱯᱟᱹᱭ ᱱᱟᱞᱟ ᱫᱟᱜ ᱠᱚᱛᱮ ᱫᱚ ᱵᱟᱝ ᱯᱮ ᱨᱚᱦᱚᱭᱟ?
ᱵᱟᱹᱱᱩᱜᱼᱟ ᱚᱱᱠᱟᱱ ᱤᱭᱟᱹ ᱫᱚ᱾
ᱥᱮᱨᱢᱟ ᱫᱟᱜ ᱡᱟᱹᱲᱤ ᱞᱮᱠᱟᱡ ᱫᱚ ᱨᱚᱦᱚᱭ ᱫᱟᱲᱤᱜ ᱠᱟᱱᱟᱯᱮ ᱟᱨ ᱵᱟᱝᱠᱷᱟᱡ ᱫᱚ ᱵᱟᱯᱮ ᱨᱚᱦᱚᱭ ᱫᱟᱲᱮᱜ ᱠᱟᱱᱟ?
ᱦᱩᱸ ᱚᱱᱠᱟ ᱜᱮ, ᱚᱱᱠᱟᱱᱟᱜ ᱤᱭᱟᱹ ᱠᱚᱫᱚ ᱵᱟᱹᱱᱩᱜ ᱛᱟᱞᱮᱭᱟ ᱥᱮ᱾ ᱠᱮᱱᱮᱞ ᱢᱮᱱᱮᱱᱮᱞ ᱠᱚᱫᱚ᱾
ᱦᱚᱸ ᱡᱟᱦᱟᱸᱞᱮᱠᱟ ᱟᱨᱚ ᱵᱳᱨᱤᱝ ᱠᱚᱫᱚ?
ᱵᱳᱨᱤᱝ ᱠᱚᱦᱚᱸ ᱵᱟᱹᱱᱩᱜᱼᱟ ᱱᱚᱣᱟ ᱠᱚᱨᱮ ᱫᱚ᱾
ᱚᱸ ᱟᱪᱪᱷᱟ ᱟᱯᱮ ᱥᱮᱫ ᱫᱚ ᱵᱩᱨᱩ ᱫᱤᱥᱚᱢ ᱥᱮ ᱴᱟᱺᱰᱤ ᱫᱤᱥᱚᱢ ᱠᱟᱱᱟ ᱜᱚᱝᱠᱮ?
ᱴᱟᱺᱰᱤ ᱫᱤᱥᱚᱢ ᱠᱟᱱ ᱜᱮᱭᱟ, ᱵᱩᱨᱩ ᱫᱤᱥᱚᱢ ᱵᱟᱝ᱾
ᱵᱩᱨᱩ ᱫᱤᱥᱚᱢ ᱫᱚ ᱵᱟᱝ ᱠᱟᱱᱟ?
ᱵᱟ, ᱟᱞᱮ ᱥᱮᱫ ᱫᱚ ᱟᱹᱰᱤ ᱡᱳᱨ ᱫᱟᱜ ᱞᱟᱜᱟᱣ ᱮᱱᱟ ᱵᱤᱨᱩ ᱫᱤᱥᱚᱢ ᱠᱟᱱ ᱛᱟᱯᱮᱭᱟ? ᱟᱯᱮ ᱥᱮᱫ ᱫᱚ ᱵᱩᱨᱩ ᱫᱤᱥᱚᱢ?
ᱵᱟᱝ-ᱟ ᱟᱞᱮ ᱥᱮᱫ ᱫᱚ ᱴᱟᱺᱰᱤ ᱫᱤᱥᱚᱢ ᱠᱟᱱᱟ ᱾ ᱟᱞᱮ ᱵᱤᱨ ᱫᱤᱥᱚᱢ ᱦᱚᱸ ᱵᱟᱹᱱᱩᱜᱼᱟ, ᱟᱞᱮ ᱥᱩᱨ ᱨᱮᱫᱚ ᱾ ᱟᱨ ᱵᱩᱨᱩ ᱫᱤᱥᱚᱢ ᱦᱚᱸ ᱵᱟᱹᱱᱩᱜᱼᱟ, ᱟᱞᱮ ᱴᱟᱺᱰᱤ ᱫᱤᱥᱚᱢ ᱜᱮ ᱾ ᱟᱨ ᱛᱚᱵᱮ ᱪᱮᱫ ᱞᱮᱠᱟ ᱚᱱᱛᱮ ᱦᱮᱸ, ᱟᱫᱚ ᱱᱟᱦᱟᱜ ᱵᱟᱹᱫᱽ ᱵᱟᱹᱭᱦᱟᱹᱲ ᱠᱚᱫᱚ ᱚᱱᱠᱟ ᱥᱚᱢᱟᱱ ᱜᱮᱭᱟ ᱥᱮ ᱱᱟᱦᱟᱜ ᱪᱮᱫ ᱞᱮᱠᱟ ᱢᱮᱱᱟᱜᱼᱟ?
ᱥᱚᱢᱟᱱ ᱫᱚ ᱵᱟᱹᱱᱩᱜᱼᱟ ᱾
ᱥᱚᱢᱟᱱ ᱢᱮᱱᱛᱮ ᱫᱚ ᱪᱮᱫ ᱱᱚᱝᱠᱟ ᱪᱮᱛᱟᱱ ᱠᱷᱚᱡ ᱞᱟᱛᱟᱨ ᱚᱱᱠᱟ ᱮᱢ ᱢᱮᱱᱟᱜᱼᱟ ᱾ ᱵᱟᱸᱫᱽ ᱠᱚᱨ ᱨᱚᱠᱚᱢ ᱢᱮᱱᱟᱜᱼᱟ, ᱵᱟᱸᱫᱽ ᱞᱟᱛᱟᱨ ᱫᱚ ᱞᱟᱛᱟᱨ ᱨᱮᱜᱮ ᱥᱮᱱ ᱮᱱᱟ ᱾ ᱚᱰᱮ ᱟᱹᱰᱤ ᱥᱟᱺᱜᱤᱧ ᱚᱱᱠᱟ ᱛᱮᱜᱮ ᱾ ᱢᱟᱱᱮ ᱢᱤᱫ ᱞᱮᱵᱮᱞ ᱨᱮᱫᱚ ᱵᱟᱢ ᱧᱮᱸᱧᱟᱢᱟ ᱫᱟᱨᱮ ᱯᱟᱞᱟ ᱠᱚ ᱢᱮᱱᱟᱜ-ᱟ ᱥᱮ ᱮᱴᱟᱜ ᱡᱟᱭᱜᱟ ᱥᱚᱢᱟᱱ ᱜᱮ ᱟᱹᱰᱤ ᱥᱟᱺᱜᱤᱧ ᱮᱢ ᱧᱮᱸᱧᱟᱢᱟ, ᱱᱚᱰᱮ ᱫᱚ ᱵᱟᱢ ᱧᱟᱢᱟ ᱾
ᱦᱮᱸ ᱟᱞᱮ ᱥᱮᱫ ᱫᱚ ᱦᱟᱜ ᱮᱠᱫᱚᱢ ᱥᱚᱢᱟᱱ ᱜᱮᱭᱟ ᱜᱚᱝᱠᱮ, ᱮᱠᱫᱚᱢ ᱟᱹᱰᱤ ᱱᱟᱯᱟᱭ ᱧᱮᱞᱚᱜᱼᱟ ᱾ ᱵᱟᱹᱫᱽ ᱵᱟᱹᱭᱦᱟᱹᱲ ᱠᱚ ᱾ ᱟᱨ ᱡᱟᱦᱟᱸ ᱱᱚᱠᱟ ᱮᱸ ᱵᱚᱞ ᱢᱟᱴᱷ ᱛᱟᱦᱮᱱᱟ
ᱦᱮᱸ ᱦᱮᱸ ᱾
ᱦᱮᱸ, ᱚᱱᱠᱟ ᱱᱟᱜ ᱟᱞᱮ ᱥᱮᱫ ᱮᱠᱫᱚᱢ ᱥᱚᱢᱟᱱ ᱜᱮᱭᱟ ᱾ ᱦᱮᱸ ᱟᱹᱰᱤ ᱱᱟᱯᱟᱭ ᱪᱟᱥ ᱟᱵᱟᱫ ᱠᱚᱦᱚᱸ ᱾ ᱦᱩᱭᱩᱜ ᱜᱮᱭᱟ ᱵᱚᱞᱮ ᱟᱨ ᱚᱱᱠᱟ ᱫᱟᱜ ᱠᱚᱦᱚᱸ ᱮᱠᱫᱚᱢ ᱢᱤᱫ ᱥᱚᱢᱟᱱ ᱛᱮ ᱜᱚᱴᱟ ᱴᱟᱺᱰᱤ ᱱᱟᱯᱟᱭ ᱜᱮ ᱛᱟᱦᱮᱱᱟ ᱾
ᱟᱱᱚ ᱛᱮᱜᱮ ᱟᱹᱰᱤ ᱪᱟᱲ ᱵᱟᱞᱮ
ᱦᱳᱭ, ᱟᱞᱮ ᱥᱮᱫ ᱫᱚ ᱱᱟᱦᱟᱜ ᱚᱱᱟ ᱛᱮᱜᱮ ᱩᱥᱟᱹᱨᱟ ᱜᱮ ᱫᱟᱜ ᱠᱚᱦᱚᱸ ᱛᱟᱦᱮᱸ ᱜᱚᱫᱚᱜ ᱜᱮᱭᱟ ᱾
ᱦᱮᱸ ᱦᱮᱸ ᱾
ᱱᱚᱜᱼᱚᱭ ᱱᱤᱭᱟᱹ ᱜᱷᱟᱹᱲᱤᱡ ᱜᱮ ᱱᱟᱜ ᱮᱴᱟᱜ ᱠᱚᱫᱚ ᱠᱚ ᱪᱟᱵᱟ ᱵᱟᱲᱟᱭᱮᱫ ᱠᱟᱱᱟ ᱾ ᱢᱩᱪᱟᱹᱫ ᱮᱫᱟ ᱠᱚ ᱱᱟᱦᱟᱜ ᱟᱞᱮ ᱜᱮ ᱛᱷᱚᱲᱟ ᱞᱮ ᱵᱤᱞᱚᱢ ᱟᱠᱟᱱᱟ ᱾
ᱟᱪᱪᱷᱟ ᱾
ᱟᱫᱚ ᱮᱱᱦᱚ ᱟᱞᱮ ᱦᱚᱸ ᱱᱟᱦᱟᱜ ᱟᱹᱰᱤ ᱦᱮᱸ ᱚᱠᱛᱚ ᱠᱚᱫᱚ ᱵᱟᱝ ᱞᱟᱜᱟᱜᱼᱟ ᱱᱟᱦᱟᱜ, ᱩᱥᱟᱹᱨᱟ ᱫᱷᱟᱨᱟ ᱜᱮ ᱟᱞᱮ ᱦᱚᱸᱞᱮ ᱪᱟᱵᱟ ᱜᱚᱫᱟ ᱱᱟᱦᱟᱜ ᱾ ᱟᱫᱚ ᱜᱚᱝᱠᱮ ᱟᱯᱮ ᱥᱮᱫ ᱫᱚ ᱪᱮᱫ ᱠᱚ ᱦᱩᱲᱩ ᱯᱮ ᱪᱟᱥ ᱟᱵᱟᱫ ᱜᱮᱭᱟ ᱱᱟᱦᱟᱜ?
ᱦᱩᱲᱩ?
ᱦᱮᱸ᱾
ᱦᱩᱲᱩ ᱠᱚᱜᱮ, ᱱᱚᱣᱟ ᱠᱚ ᱡᱟᱦᱟ ᱵᱚ ᱨᱚᱦᱚᱭ ᱵᱟᱲᱟᱭᱟ ᱤᱱᱟᱹ ᱠᱚᱜᱮ ᱾
ᱦᱳᱭ, ᱟᱫᱚ ᱟᱯᱮ ᱫᱤᱥᱚᱢ ᱨᱮᱱᱟᱜ ᱛᱚ ᱱᱟᱦᱟᱜ ᱪᱮᱫ ᱠᱚ ᱯᱮ ᱧᱩᱛᱩᱢ ᱠᱟᱣᱫᱟᱜ-ᱟ?
ᱧᱩᱛᱩᱢ ᱠᱚᱫᱚ ᱢᱮᱱᱛᱮ ᱫᱚ ᱩᱱᱟᱹᱜ ᱢᱟᱱᱮ ᱧᱩᱛᱩᱢ ᱠᱚᱫᱚ ᱨᱚᱦᱚᱭ ᱵᱟᱲᱟᱭ ᱟᱠᱚ ᱫᱚᱠᱟᱱ ᱠᱷᱚᱱ ᱠᱤᱨᱤᱧ ᱠᱟᱛᱮᱫ ᱯᱮᱠᱮᱴ ᱦᱩᱲᱩ ᱠᱚ ᱾
ᱦᱮᱸ
ᱦᱮᱸ
ᱦᱳᱭ ᱟᱞᱮ ᱥᱮᱫ ᱨᱮ ᱱᱟᱦᱟᱜ, ᱟᱞᱮ ᱥᱮᱫ ᱫᱚ ᱡᱟᱦᱟ ᱞᱮᱠᱟ ᱞᱮ ᱢᱮᱛᱟᱜ ᱠᱟᱱᱟ ᱟᱸᱻ ᱨᱚᱱᱡᱤᱛ ᱦᱳᱲᱩ ᱤᱱᱟᱹ ᱠᱟᱛᱮᱫ ᱟᱭᱡᱚᱝ ᱦᱩᱲᱩ ᱵᱟᱝᱞᱟ ᱟᱹᱨᱤ, ᱟᱨᱦᱚᱸ ᱵᱷᱚᱜᱽ ᱦᱩᱲᱩ ᱾ ᱟᱨᱦᱚᱸ ᱦᱤᱝᱪᱟ ᱦᱩᱲᱩ ᱟᱨ ᱱᱚᱜᱼᱝᱠᱟ ᱡᱩᱫᱟᱹ-ᱡᱩᱫᱟᱹ ᱧᱩᱛᱩᱢ ᱠᱚ ᱱᱟᱦᱟᱜ ᱢᱮᱱᱟᱜᱼᱟ᱾ ᱟᱨ ᱚᱱᱟ ᱨᱮᱱᱟᱜ ᱫᱟᱢ ᱠᱚᱦᱚᱸ ᱵᱚᱞᱮ ᱛᱷᱚᱲᱟ ᱰᱷᱮᱨ ᱛᱷᱚᱲᱟ ᱢᱮᱱᱟᱜᱼᱟ᱾
ᱦᱩᱸ ᱦᱩᱸ᱾
ᱮᱻ ᱱᱚᱜᱝᱠᱟ ᱱᱟᱦᱟᱜ ᱟᱞᱮᱥᱮᱫ ᱫᱚ ᱧᱩᱛᱩᱢ ᱠᱚ ᱢᱮᱱᱟᱜ ᱜᱮᱭᱟ᱾ ᱟᱫᱚ ᱯᱮ ᱟᱸᱡᱚᱢ ᱵᱟᱲᱟ ᱟᱠᱚᱜᱼᱟ ᱟᱥᱮ ᱵᱟᱝ ᱱᱟᱦᱟᱜ?
ᱟᱹᱞᱤᱧ ᱫᱚ ᱩᱱᱟᱹᱜ ᱦᱩᱲᱩ ᱢᱩᱲᱩ ᱠᱚᱫᱚ ᱵᱟᱹᱞᱤᱧ ᱠᱤᱨᱤᱧ ᱵᱟᱲᱟᱭᱟᱛᱚ, ᱟᱫᱚ ᱚᱱᱟ ᱠᱚᱫᱚ ᱩᱱᱟᱹᱜ ᱫᱚ ᱟᱸᱡᱚᱢ ᱫᱚ ᱵᱟᱝ ᱦᱩᱭ ᱟᱠᱟᱱᱟ᱾
ᱟᱪᱪᱷᱟ᱾ ᱟᱫᱚ ᱜᱚᱝᱠᱮ ᱟᱯᱮᱥᱮᱫ ᱫᱚ ᱱᱟᱦᱟᱜ ᱪᱮᱫ ᱠᱚᱯᱮ ᱪᱮᱫ ᱠᱚᱛᱮ ᱯᱮ ᱥᱤ ᱵᱟᱲᱟᱭᱟ ᱱᱟᱦᱟᱜ ᱱᱟᱦᱮᱞ ᱠᱚ -ᱛᱮ ᱥᱮ ᱪᱮᱫ ᱠᱚᱛᱮ?
ᱰᱟᱹᱝᱨᱤ ᱱᱟᱦᱮᱞ ᱠᱚᱫᱚ ᱵᱟᱹᱱᱩᱜ ᱠᱚᱣᱟ ᱟᱞᱮ ᱥᱮᱫ ᱫᱚ ᱴᱨᱟᱠᱴᱚᱨ ᱛᱮᱜᱮ ᱞᱮ ᱥᱤᱭᱟ᱾
ᱰᱟᱹᱝᱨᱤ ᱱᱟᱦᱮᱞ ᱠᱚᱫᱚ ᱛᱚᱵᱮ ᱟᱯᱮ ᱥᱮᱫ ᱫᱚ ᱪᱟᱵᱟ ᱵᱟᱲᱟᱣ ᱠᱟᱜᱼᱟ ᱯᱮ?
ᱦᱮᱸ ᱰᱟᱹᱝᱨᱤ ᱫᱚ, ᱢᱮᱱᱟᱜ ᱫᱚ ᱢᱮᱱᱟᱜ ᱠᱚᱣᱟ ᱢᱤᱫᱵᱟᱨ ᱟᱞᱮ ᱚᱲᱟᱜ ᱨᱮᱱ ᱫᱚ, ᱟᱞᱮ ᱫᱚ ᱚᱲᱟᱜ ᱨᱮᱫᱚ ᱵᱟᱹᱱᱩᱜ ᱠᱚᱣᱟ᱾ ᱱᱚᱱᱠᱟ ᱟᱯᱷᱚᱨ ᱠᱚᱨᱮ ᱥᱤ ᱞᱮᱠᱟ ᱢᱮᱱᱟᱜ ᱠᱚᱣᱟ, ᱱᱚᱝᱠᱟ ᱞᱟᱹᱴᱩ ᱠᱷᱮᱛ ᱥᱤ ᱞᱮᱠᱟ ᱫᱚ ᱵᱟᱹᱱᱩᱜ ᱠᱚᱣᱟ᱾
ᱩᱸ ᱦᱮᱸ ᱟᱞᱮ ᱥᱮᱫ ᱫᱚ ᱱᱟᱦᱟᱜ ᱢᱮᱱᱟᱜ ᱠᱚᱣᱟ ᱜᱚᱝᱠᱮ, ᱮᱠᱫᱚᱢ ᱡᱚᱛᱚ ᱜᱷᱟᱨᱚᱸᱡᱽ ᱨᱮᱜᱮ ᱢᱮᱱᱟᱜ ᱠᱚᱣᱟ᱾ ᱦᱩᱸ ᱟᱞᱮ ᱫᱚ ᱱᱟᱦᱟᱜ ᱚᱱᱠᱟ ᱵᱟᱨᱦᱟᱞ ᱛᱮᱞᱮ ᱥᱮᱭᱮᱫᱟ ᱢᱟᱱᱮ ᱵᱟᱨᱭᱟ ᱱᱟᱦᱮᱞ ᱛᱮ᱾
ᱟᱛᱳ ᱚᱲᱟᱜ ᱨᱮᱜᱮ?
ᱦᱮᱸ ᱟᱨᱦᱚᱸ ᱚᱱᱠᱩ ᱮᱴᱟᱜ ᱠᱚᱦᱚᱸ ᱢᱮᱱᱟᱜ ᱠᱚ ᱛᱟᱠᱚ ᱜᱮᱭᱟ᱾ ᱴᱮᱠᱴᱟᱨ ᱠᱚᱦᱚᱸ ᱢᱮᱱᱟᱜ ᱜᱮᱭᱟ ᱵᱚᱞᱮ ᱟᱫᱚ ᱱᱚᱛᱮ ᱫᱚ ᱠᱚᱢ ᱫᱷᱟᱨᱟ ᱜᱮᱞᱮ ᱞᱟᱜᱟᱣᱟ ᱴᱮᱠᱴᱟᱨ ᱠᱚᱫᱚ᱾
ᱦᱮᱸ ᱱᱟᱦᱮᱞ ᱰᱟᱹᱭᱨᱤ ᱨᱮᱦᱚᱸ ᱛᱟᱦᱮᱱ ᱠᱷᱟᱱ ᱫᱚ ᱴᱨᱮᱠᱴᱚᱨ ᱫᱚ ᱟᱫᱚ ᱵᱟᱭ ᱫᱚᱨᱠᱟᱨᱚᱜᱼᱟ ᱩᱱᱟᱜ ᱫᱷᱟᱹᱵᱤᱡ ᱫᱚ᱾
ᱦᱮᱸ
ᱟᱫᱚ ᱟᱞᱮ ᱫᱚ ᱢᱟᱱᱮ ᱪᱮᱫ ᱞᱮᱠᱟ? ᱠᱷᱮᱛ ᱠᱚᱠᱚ ᱵᱮᱥᱤ ᱦᱚᱨ ᱫᱚ ᱵᱟᱹᱱᱩᱜᱼᱟᱥᱮ, ᱮᱥᱮᱫᱟᱠᱚ ᱴᱟᱴᱠᱟᱭ ᱴᱟᱴᱠᱟᱭ᱾
ᱚᱱᱟ ᱡᱚᱠᱷᱚᱱ ᱵᱟᱠᱚ᱾ ᱴᱨᱟᱠᱴᱟᱨ ᱫᱚ ᱵᱟᱢ ᱵᱚᱞᱚ ᱛᱚᱠᱷᱚᱱ ᱜᱮ ᱚᱱᱟ ᱠᱚᱱᱳ ᱥᱚᱢᱚᱭ ᱫᱚ ᱰᱟᱹᱝᱨᱤ ᱱᱟᱦᱮᱞ ᱠᱚᱫᱚ ᱛᱚᱠᱷᱚᱱ ᱟᱹᱰᱤ ᱫᱚᱨᱠ ᱦᱚᱭ ᱛᱚᱠᱷᱳᱱ ᱜᱮ᱾
ᱦᱮᱸ ᱟᱪᱪᱷᱟ᱾
ᱟᱪᱪᱦᱟ ᱚᱱᱟ ᱱᱮᱛᱚᱜ ᱫᱚ ᱟᱹᱰᱤ ᱤᱭᱟᱹ ᱱᱟᱦᱮᱞ ᱠᱚ ᱛᱩᱫ ᱠᱟᱱᱟ ᱨᱚᱴᱟᱨ ᱠᱟᱹᱴᱤᱡ ᱠᱟᱹᱴᱤᱡ ᱠᱚ᱾
ᱪᱮᱫᱞᱮᱠᱟ ᱜᱚᱝᱠᱮ?
ᱠᱟᱹᱴᱤᱡ ᱠᱟᱹᱴᱤᱡ ᱨᱚᱴᱟᱨ ᱠᱚ ᱵᱟᱝ ᱛᱩᱫ ᱟᱠᱟᱱᱟ?
ᱦᱳᱭ ᱦᱳᱭ
ᱚᱱᱟ ᱠᱚᱛᱮ ᱠᱚ ᱥᱤᱭᱮᱫ ᱜᱮᱭᱟ ᱠᱚ ᱠᱦᱮᱛ ᱡᱟᱭᱜᱟ ᱠᱚᱨᱮ ᱫᱚ ᱠᱟᱹᱴᱤᱡ ᱠᱟᱹᱴᱤᱡ ᱵᱩᱲᱟᱹ ᱠᱚᱫᱚ᱾
ᱦᱮᱸ ᱟᱫᱚ ᱱᱤᱛ ᱢᱟ ᱮᱠᱫᱚᱢ᱾ ᱜᱚᱴᱟ ᱜᱮ ᱱᱟᱦᱟᱜ ᱠᱷᱚᱡ ᱜᱮ ᱧᱮᱞᱚᱜ ᱠᱟᱱᱟ᱾ ᱡᱟᱦᱟᱸ ᱞᱮᱠᱟ ᱴᱮᱠᱴᱟᱨ ᱠᱚᱜᱮ ᱠᱚ ᱠᱤᱨᱤᱧᱮᱫ ᱠᱟᱱᱟ ᱨᱳᱴᱟᱨ ᱠᱚᱜᱮ᱾
ᱦᱮᱸ ᱵᱟᱹᱭ ᱵᱟᱹᱭᱛᱮ ᱱᱟᱦᱟᱜ ᱚᱱᱠᱟᱜᱮ ᱪᱟᱞᱟᱜ ᱠᱟᱱᱟ ᱜᱚᱴᱟ ᱜᱮ᱾ ᱢᱟᱱᱮ ᱰᱟᱝᱨᱟ ᱱᱟᱦᱮᱞ ᱠᱚᱫᱚ ᱱᱟᱦᱟᱜ ᱵᱟᱹᱭ ᱵᱟᱹᱭᱛᱮ ᱟᱫᱚᱜ ᱠᱟᱱᱟ᱾ ᱟᱨ ᱴᱨᱮᱠᱴᱟᱨ ᱠᱚᱜᱮ ᱱᱟᱦᱟᱜ ᱠᱚ ᱟᱹᱜᱩᱭᱮᱫᱟ ᱚᱱᱟ ᱠᱚᱜᱮ ᱠᱚ ᱞᱟᱜᱟᱣᱼᱮᱫᱟ ᱱᱟᱦᱟᱜ᱾
ᱰᱟᱝᱨᱤ ᱢᱮᱨᱚᱢ ᱰᱟᱝᱨᱤ ᱠᱚ ᱫᱚᱦᱚ ᱞᱮᱠᱷᱟᱡ ᱫᱚ ᱫᱚᱦᱚ ᱩᱱᱠᱩ ᱯᱤᱪᱷᱚᱱ ᱨᱮᱦᱚᱸ ᱠᱷᱟᱴᱟᱣ ᱢᱮᱱᱟᱜᱼᱟᱥᱮ ᱮᱠᱷᱚᱱ᱾ ᱜᱚᱴᱟ ᱵᱚᱪᱷᱚᱨ ᱠᱷᱟᱴᱟᱜ ᱞᱟᱜᱟᱣ ᱢᱮᱦᱟ ᱩᱱᱠᱩ ᱛᱟᱭᱚᱢ ᱨᱮᱜᱮ᱾
ᱦᱳᱭ ᱩᱱᱠᱩ ᱠᱚ ᱛᱟᱦᱮᱱ ᱠᱷᱟᱡ ᱫᱚ ᱵᱚᱞᱮ ᱠᱷᱟᱴᱟᱜ ᱫᱚ ᱡᱟᱹᱨᱩᱲ ᱜᱮᱭᱟ ᱟᱫᱚ ᱩᱱᱠᱩ ᱠᱚ ᱛᱟᱦᱮᱸᱱ ᱠᱷᱟᱡ ᱚᱱᱮ ᱵᱚᱞᱮ ᱟᱞᱮ ᱥᱮᱫ ᱫᱚ ᱱᱟᱦᱟᱜ ᱡᱟᱦᱟᱸ ᱱᱚᱠᱟ ᱟᱻᱸ ᱤᱭᱟᱹ ᱠᱚᱫᱚ ᱱᱟᱦᱟᱜ ᱵᱟᱝᱞᱮ ᱞᱟᱜᱟᱣᱟ ᱨᱟᱱ ᱨᱮᱦᱮᱫ ᱠᱚᱫᱚ ᱦᱩᱲᱩ ᱠᱚᱨᱮ᱾
ᱦᱚᱸ ᱦᱚᱸ᱾
ᱟᱯᱮᱥᱮᱫ ᱞᱟᱜᱟᱣ ᱜᱮᱭᱟᱯᱮ?
ᱦᱮᱸ ᱚᱱᱟ ᱞᱮᱭ ᱚᱱᱮ ᱮᱥᱯᱨᱮ ᱢᱮᱥᱮ ᱚᱱᱟ ᱛᱤᱡᱩ ᱠᱚᱛᱚ᱾
ᱦᱳᱭ ᱦᱳᱭ᱾
ᱦᱩᱸ ᱦᱩᱸ᱾ ᱩᱱᱟᱹᱜ ᱫᱚ ᱦᱟᱸᱜ ᱟᱞᱮ ᱫᱚ ᱵᱟᱞᱮ ᱵᱮᱵᱚᱦᱟᱨ ᱵᱟᱲᱟᱭᱟ ᱛᱚ ᱟᱨᱦᱚᱸ ᱮᱴᱟᱜ ᱠᱚ ᱢᱮᱱᱟᱜ ᱠᱚᱣᱟ ᱩᱱᱠᱩ ᱫᱚᱠᱚ ᱵᱮᱵᱚᱦᱟᱨ ᱜᱮᱭᱟ᱾
ᱦᱮᱸ ᱟᱞᱮ ᱫᱤᱥᱚᱢ ᱦᱚᱸ ᱚᱱᱟ ᱠᱚᱫᱚ ᱵᱟᱝᱞᱮ ᱞᱟᱜᱟᱣ ᱜᱮᱭᱟ ᱢᱟᱱᱮ ᱡᱟᱦᱟᱸᱞᱮᱠᱟ ᱱᱩᱠᱩ ᱰᱟᱹᱝᱨᱤ ᱠᱚᱣᱟᱜ ᱠᱟᱱᱟ ᱜᱩᱨᱤᱡᱽ ᱜᱚᱵᱨᱟ ᱠᱚᱛᱮ ᱜᱮ᱾
ᱟᱞᱮ ᱦᱚᱸ ᱜᱩᱨᱤᱡᱽ ᱜᱮᱞᱮ ᱮᱢᱟᱜᱼᱟ ᱚᱱᱟ ᱠᱚᱨᱮ ᱫᱚ᱾
ᱦᱮᱸ ᱟᱫᱚ ᱚᱱᱟ ᱤᱭᱟᱹ ᱛᱮ ᱱᱚᱛᱮ ᱫᱚ ᱟᱹᱰᱤ ᱟᱹᱰᱤ ᱥᱚᱠᱛᱚ ᱜᱮ ᱱᱟᱦᱟᱜ ᱢᱮᱱᱟᱜ ᱠᱚᱛᱟᱞᱮᱭᱟ ᱜᱟᱹᱭ ᱰᱟᱹᱝᱨᱤ ᱠᱚᱫᱚ᱾
ᱦᱩᱸ ᱦᱩᱸ᱾
ᱛᱟᱦᱚᱞᱮ ᱛᱚ ᱰᱷᱮᱨ ᱜᱮ ᱢᱮᱱᱟᱜ ᱠᱚᱛᱟ ᱢᱮᱱᱟᱜ ᱠᱚ ᱛᱟᱯᱮ ᱛᱟᱦᱚᱞᱮ ᱛᱚ᱾
ᱦᱮᱸ ᱢᱮᱱᱟᱜ ᱠᱚᱜᱮᱭᱟ ᱟᱞᱮᱥᱮᱫ ᱫᱚ ᱱᱟᱦᱟᱜ᱾ ᱱᱚᱛᱮ ᱫᱚ ᱥᱚᱠᱛᱚ ᱜᱮ ᱢᱮᱱᱟᱜ ᱠᱚ ᱱᱟᱦᱟᱜ᱾
ᱛᱤᱱᱟᱹᱜ ᱜᱟᱹᱰᱤ ᱠᱩ ᱜᱩᱨᱤᱡᱽ ᱛᱟᱯᱮ ᱟᱯᱮᱭᱟ ᱚᱸᱰᱮ?
ᱪᱮᱫ ᱞᱮᱠᱟ?
ᱴᱟᱠᱴᱚᱨ ᱛᱮᱯᱮ ᱤᱫᱤᱭᱟ ᱥᱮ ᱜᱩᱨᱤᱡᱽ ᱠᱚ ᱪᱮᱫ ᱛᱮᱯᱮ ᱤᱫᱤᱭᱟ?
ᱦᱮᱸ ᱴᱮᱠᱴᱚᱨ ᱠᱚᱛᱮ ᱜᱮ᱾
ᱛᱤᱱᱟᱹᱜ ᱜᱟᱱ ᱜᱟᱹᱰᱤ ᱛᱤᱱᱟᱹᱜ ᱜᱟᱹᱰᱤ ᱦᱩᱭᱩᱜ ᱛᱟᱯᱮ ᱟᱯᱮ?
ᱮᱸᱻ ᱦᱩᱭᱩᱜᱼᱟ ᱵᱚᱪᱷᱚᱨ ᱨᱮ ᱟᱸᱻ ᱵᱟᱨ ᱯᱮ ᱜᱟᱹᱰᱤ ᱜᱟᱱ ᱦᱩᱭᱩᱜᱼᱟ ᱱᱟᱦᱟᱜ᱾
ᱵᱚᱪᱷᱚᱨ ᱨᱮ ᱵᱟᱨ ᱯᱮ ᱜᱟᱹᱰᱤ ᱜᱟᱱ ᱡᱟᱣᱨᱟᱜᱼᱟ, ᱟᱭᱢᱟ ᱜᱮ ᱦᱩᱭᱩᱜ ᱠᱟᱱᱟ ᱦᱳᱭ᱾ ᱤᱱᱟᱹ ᱜᱮᱛᱮ ᱜᱚᱴᱟ ᱥᱟᱸᱜᱮ ᱟᱫᱟᱜ
ᱠᱷᱮᱛ ᱠᱚᱦᱚᱸ ᱞᱟᱹᱴᱩ ᱞᱟᱹᱴᱩ ᱜᱮ ᱛᱟᱯᱮᱭᱟ ᱟᱯᱮ ᱥᱮᱫ ᱫᱚ᱾
ᱦᱮᱸ ᱞᱟᱹᱴᱩ ᱞᱟᱹᱴᱩ ᱜᱮᱭᱟ ᱱᱟᱦᱟᱜ᱾ ᱱᱚᱛᱮ ᱫᱚ ᱟᱹᱰᱤ ᱢᱟᱨᱟᱝ ᱵᱤᱞᱚᱱ ᱵᱟᱹᱭᱦᱟᱹᱲ ᱠᱟᱱᱟ ᱦᱟᱸᱜ᱾
ᱟᱨ ᱛᱤᱱ ᱫᱷᱟᱣ ᱯᱮ ᱪᱟᱥ ᱜᱮᱭᱟ ᱟᱯᱮ ᱫᱚ?
ᱪᱮᱫ ᱞᱮᱠᱟ?
ᱛᱟᱦᱚᱞᱮ ᱦᱩᱲᱩ ᱠᱚᱫᱚ ᱛᱤᱱ ᱫᱷᱟᱣ ᱯᱮ ᱪᱟᱥᱟ ᱢᱤᱫ ᱫᱷᱟᱣ ᱥᱮ ᱵᱟᱨ ᱫᱷᱟᱣ?
ᱟᱞᱮ ᱫᱚ ᱵᱚᱪᱷᱚᱨ ᱨᱮ ᱱᱟᱦᱟᱜ ᱢᱤᱫ ᱫᱷᱟᱣ ᱜᱮᱞᱮ ᱪᱟᱥᱟ ᱜᱚᱢᱠᱮ ᱱᱚᱛᱮ ᱫᱚ ᱱᱟᱦᱟᱜ ᱟᱨ ᱪᱟᱥ ᱜᱮᱭᱟ ᱠᱚ ᱮᱴᱟᱜ ᱥᱮᱫ ᱫᱚ᱾ ᱟᱸ ᱵᱟᱨ ᱫᱷᱟᱣ ᱢᱮᱱᱠᱷᱟᱱ ᱟᱞᱮ ᱥᱮᱫ ᱫᱚ ᱢᱤᱫ ᱫᱷᱟᱣ ᱪᱟᱥ ᱨᱮᱜᱮ ᱤᱧ ᱨᱚᱜᱟᱜᱼᱟ ᱠᱟᱨᱚᱱ ᱫᱟᱜ ᱠᱚ ᱱᱟᱦᱟᱜ ᱚᱱᱠᱟ ᱦᱟᱱᱟ ᱫᱤᱱ ᱢᱟ ᱟᱸᱡᱮᱫᱚᱜᱼᱟ ᱛᱚ᱾
ᱦᱩᱸ ᱦᱩᱸ
ᱟᱨ ᱚᱱᱠᱟ ᱤᱭᱟᱹ ᱦᱮᱸ ᱵᱳᱨᱤᱝ ᱠᱚᱦᱚᱸ ᱵᱟᱹᱱᱩᱜᱼᱟ ᱫᱟᱜ ᱨᱟᱠᱟᱵ ᱵᱚᱜᱤ-ᱟ ᱚᱱᱟᱛᱮ ᱵᱟᱝ ᱞᱮ ᱪᱟᱥᱟ ᱱᱟᱦᱟᱜ ᱱᱮᱛᱟᱨ ᱫᱚ, ᱫᱟᱜ
ᱦᱳᱭ ᱦᱳᱭ
ᱟᱯᱮ ᱥᱮᱫ ᱛᱤᱱᱟᱹᱜ ᱫᱟᱢ ᱯᱮ ᱪᱟᱥ ᱜᱮᱭᱟ?
ᱟᱞᱮ ᱥᱮᱫ ᱦᱚᱸ ᱢᱤᱫ ᱫᱷᱟᱣ ᱜᱮ, ᱟᱫᱚ ᱱᱤᱭᱟᱹ ᱵᱮᱨ ᱚᱱᱟ ᱦᱩᱭᱩᱜ ᱠᱟᱱ ᱪᱚᱝ ᱵᱟᱝ ᱪᱚᱝ᱾
ᱦᱮᱸ ᱟᱨ ᱪᱮᱫ ᱠᱚᱯᱮ ᱪᱟᱥ ᱜᱮᱭᱟ ᱱᱟᱦᱟᱜ ᱜᱚᱝᱠᱮ ᱠᱷᱟᱹᱞᱤ ᱦᱩᱲᱩ ᱢᱚᱛᱚ ᱜᱮ ᱥᱮ ᱮᱴᱟᱜᱟᱜ᱾
ᱫᱟᱜ ᱠᱚᱫᱚ ᱢᱟᱱᱮ ᱥᱮ ᱚᱱᱟ ᱟᱹᱞᱩ ᱯᱮᱭᱟᱡᱽ ᱠᱚ ᱛᱩᱲᱤ ᱜᱚᱢ ᱤᱱᱟ ᱠᱚᱜᱮ᱾
ᱟᱨ ᱤᱭᱟᱹ ᱠᱚ ᱩᱛᱩ ᱡᱤᱱᱤᱥ ᱠᱚ᱾
ᱩᱛᱩ ᱡᱤᱱᱤᱥ ᱠᱚ ᱟᱲᱟᱜ ᱠᱚᱫᱚ ᱟᱹᱞᱩ ᱠᱚ ᱯᱮᱸᱭᱟᱡᱽ ᱠᱚ᱾ ᱠᱮᱢᱨᱟ ᱥᱟᱠ ᱥᱚᱵᱽᱡᱤ ᱠᱚ ᱚᱱᱟ ᱠᱚᱜᱮ᱾ ᱦᱳᱭ ᱚᱲᱟᱜ ᱡᱚᱢ ᱞᱮᱠᱟ᱾
ᱚᱱᱠᱟ ᱦᱟᱴ ᱠᱚᱨᱮ ᱤᱫᱤ ᱞᱟᱹᱜᱤᱫ ᱫᱚ ᱵᱟᱝ᱾
ᱵᱟ ᱵᱚᱝ᱾ ᱩᱱᱟᱹᱜ ᱫᱚ ᱵᱟᱞᱮ ᱤᱭᱟ. ᱫᱚ ᱫᱟᱜ ᱵᱟᱝ ᱛᱟᱦᱮᱱᱟ ᱥᱟ ᱟᱞᱮ ᱱᱚᱣᱟ ᱠᱚᱨᱮ ᱫᱚ, ᱩᱱᱟᱹᱜ ᱜᱟᱱ ᱫᱚ᱾
ᱦᱮᱸ ᱟᱞᱮ ᱫᱤᱥᱚᱢ ᱦᱚᱸ ᱱᱟᱦᱟᱜ ᱚᱱᱠᱟ ᱜᱮ᱾ ᱡᱟᱜᱮ ᱩᱛᱩ ᱡᱚᱢ ᱞᱮᱠᱟᱞᱮ ᱪᱟᱥ ᱵᱟᱲᱟᱭᱟ᱾ ᱚᱝᱠᱟ ᱦᱟᱴ ᱠᱚᱨᱮ ᱤᱫᱤ ᱞᱟᱹᱜᱤᱫ ᱫᱚ ᱩᱛᱩ ᱡᱤᱱᱤᱥ ᱠᱚᱫᱚ ᱱᱟᱜ ᱵᱟᱝᱞᱮ ᱪᱟᱥᱟ᱾
ᱦᱮᱸ
ᱟᱨ ᱦᱩᱲᱩ ᱠᱚᱫᱚᱞᱮ ᱪᱟᱥ ᱜᱮᱭᱟ ᱟᱹᱰᱤ ᱰᱷᱮᱨ ᱰᱷᱮᱨ ᱜᱮ᱾ ᱦᱮᱸ ᱚᱱᱟ ᱪᱷᱟᱰᱟ᱾